ᱦᱮᱞᱳ ᱦᱮᱸ ᱜᱚᱝᱠᱮ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱᱟ ᱟᱞᱤᱧᱟᱜ ᱜᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱥᱟᱹᱜᱩᱱ ᱥᱮᱛᱟᱜ
ᱦᱳᱭ ᱜᱚᱝᱠᱮ ᱥᱟᱹᱜᱩᱱ ᱥᱮᱛᱟᱜ
ᱯᱟᱭ ᱵᱟᱲᱟ ᱜᱮᱭᱟᱢ ᱛᱚ?
ᱦᱮᱸ ᱜᱚᱝᱠᱮ ᱱᱟᱯᱟᱭ ᱵᱟᱲᱟ ᱜᱮ ᱟᱹᱵᱤᱱ ᱜᱮ
ᱦᱮᱸ ᱤᱧ ᱦᱚᱸ ᱱᱤᱛ ᱜᱷᱟᱹᱲᱤᱡ ᱛᱮᱫᱚ ᱱᱟᱯᱟᱭ ᱵᱟᱲᱟ ᱜᱤᱭᱟᱹᱧ ᱢᱮᱱ ᱛᱟᱦᱞᱮ ᱜᱚᱝᱠᱮ ᱥᱮᱛᱟᱜ ᱨᱮ ᱪᱮᱫ ᱠᱚ ᱪᱤᱠᱟᱹ ᱵᱟᱲᱟ ᱦᱩᱭᱱᱟ?
ᱥᱮᱛᱟᱜ ᱨᱮ ᱜᱚᱝᱠᱮ ᱥᱮᱛᱟᱜ ᱨᱮᱜᱮ ᱟᱨᱠᱤ ᱠᱷᱮᱛ ᱥᱮᱫ ᱪᱟᱞᱟᱜ ᱢᱚᱱᱮ ᱢᱚᱱᱮ ᱢᱚᱱᱮ ᱦᱩᱭᱩᱜ ᱠᱟᱱᱟ ᱟᱨ ᱫᱚᱢᱮ ᱡᱟᱦᱟᱸ ᱫᱟᱜ ᱡᱟᱹᱲᱤ ᱠᱟᱱᱟᱭ ᱛᱚ ᱪᱟᱞᱟᱣ ᱟᱣᱨᱤ ᱦᱩᱭᱩᱜᱼᱟ ᱠᱟᱹᱴᱤᱡ ᱮ ᱯᱷᱟᱸᱠ ᱧᱚᱜ ᱞᱮᱜᱮ ᱪᱟᱞᱟᱜ ᱦᱩᱭᱩᱜᱼᱟ ᱢᱮᱱᱛᱮ
ᱦᱮᱸ ᱜᱚᱝᱠᱮ ᱱᱚᱜᱼᱚᱭ ᱟᱹᱞᱤᱧ ᱦᱚᱸ ᱠᱟᱹᱡ ᱥᱮᱛᱟᱜ ᱨᱮ ᱵᱮᱨᱮᱫ ᱠᱟᱛᱮᱫ ᱪᱮᱫ ᱠᱚ ᱞᱟᱹᱭᱟ ᱫᱟᱹᱛᱟᱹᱱᱤ ᱥᱟᱯᱷᱟᱭ ᱱᱟᱞᱤᱧ ᱛᱟᱯᱚᱨᱮ ᱫᱟᱠᱟ ᱩᱛᱩ ᱠᱚᱞᱤᱧ ᱤᱥᱤᱱ ᱵᱟᱲᱟ ᱠᱮᱫᱮᱜᱼᱟ ᱡᱚᱢ ᱵᱟᱲᱟ ᱠᱟᱛᱮᱫ ᱟᱫᱚ ᱱᱤᱛᱚᱜ ᱫᱚ ᱵᱟᱹᱭᱦᱟᱹᱲ ᱥᱮᱫ ᱴᱟᱝᱱᱟ ᱜᱩᱰᱤ ᱥᱟᱵ ᱠᱟᱛᱮᱫ ᱪᱟᱞᱟᱜ ᱦᱩᱭᱩᱜᱼᱟ, ᱠᱟᱹᱴᱤᱡ ᱵᱷᱤᱛᱟᱹ ᱢᱟᱜ ᱠᱚ ᱵᱟᱠᱷᱤ ᱢᱮᱱᱟᱜ ᱛᱟᱞᱤᱧᱟ ᱵᱟᱠᱷᱟᱡ ᱚᱱᱟ ᱠᱚᱞᱤᱧ ᱢᱟᱜ ᱦᱚᱴᱚ ᱠᱟᱜ ᱛᱮ, ᱟᱨᱚ ᱛᱤᱠᱤᱱ ᱞᱤᱧ ᱦᱤᱡᱩᱜᱼᱟ ᱠᱟᱹᱴᱤᱡ ᱢᱮᱨᱚᱢ ᱠᱚ ᱢᱮᱱᱟᱜ ᱠᱚᱣᱟ, ᱩᱱᱠᱩ ᱠᱚ ᱞᱤᱧ ᱟᱲᱟᱜ ᱠᱚᱣᱟ᱾
ᱟᱞᱮᱥᱮᱫ ᱫᱚ ᱱᱚᱜ ᱱᱚᱝᱠᱟ ᱛᱮᱤᱦᱤᱧ ᱫᱚ ᱢᱚᱴᱟᱢᱩᱴᱤ ᱵᱷᱟᱜᱤ ᱜᱮ ᱫᱟᱜ ᱫᱟᱭ ᱚᱱᱟᱜᱮ ᱧᱮᱞᱮᱢ ᱪᱟᱞᱟᱜ ᱦᱩᱭᱩᱜᱟ᱾ ᱜᱤ ᱫᱟᱜ ᱞᱟᱜᱟᱣ ᱠᱟᱱᱟ ᱥᱮ ᱵᱟᱝ ᱩᱱ ᱫᱤᱱ ᱢᱟ ᱚᱱᱠᱟ ᱞᱮᱠᱟ ᱵᱟᱭ ᱫᱟᱜ ᱠᱟᱜᱼᱟ ᱾
ᱦᱮᱸ ᱟᱪᱪᱷᱟ ᱜᱚᱝᱠᱮ ᱛᱟᱦᱞᱮ ᱢᱮᱨᱚᱢ ᱠᱚ ᱫᱚ ᱯᱮ ᱟᱹᱥᱩᱞ ᱠᱟᱜ ᱠᱚᱣᱟ ᱥᱮ ᱵᱟᱝ ᱾
ᱪᱮᱞᱮ ᱵᱤᱱ ᱞᱟᱹᱭ ᱠᱮᱜ-ᱟ ᱜᱚᱝᱠᱮ ᱾
ᱢᱮᱨᱚᱢ ᱠᱚ ᱫᱚ ᱯᱮ ᱟᱹᱥᱩᱞ ᱟᱠᱟᱜ ᱠᱚᱣᱟ ᱥᱮ ᱵᱟᱝ
ᱵᱟᱝ ᱜᱚᱝᱠᱮ ᱱᱩᱠᱩ ᱢᱮᱨᱚᱢ ᱠᱚᱫᱚ ᱦᱟᱸᱜ ᱵᱟᱹᱱᱩᱜ ᱠᱚᱣᱟ ᱱᱩᱠᱩ ᱵᱷᱤᱰᱤ ᱦᱟᱸᱜ ᱢᱮᱱᱟᱜ ᱠᱚ ᱛᱟᱞᱮᱭᱟ ᱢᱮᱨᱚᱢ ᱫᱚ ᱵᱟᱹᱱᱩᱜ ᱠᱚᱣᱟ ᱾
ᱦᱳᱭ
ᱟᱯᱮ ᱨᱮᱱ ᱫᱚ ᱢᱮᱱᱟᱜ ᱠᱚᱜᱮ ᱭᱟ ᱜᱚᱝᱠᱮ ᱾
ᱦᱮᱸ ᱜᱚᱝᱠᱮ ᱢᱮᱨᱚᱢ ᱠᱚᱫᱚ ᱢᱮᱱᱟᱜ ᱠᱚᱜᱮᱭᱟ ᱴᱩᱠ ᱴᱟᱠ ᱦᱟᱸᱜ ᱠᱷᱟᱡᱽ ᱢᱤᱫ ᱴᱟᱝ ᱵᱟᱨᱭᱟ ᱾
ᱟᱪᱪᱷᱟ ᱵᱷᱤᱰᱤ ᱢᱮᱱᱟᱜ ᱠᱚᱣᱟ ᱥᱮ ᱵᱟᱝ ᱜᱮ ᱾
ᱵᱷᱤᱰᱤ ᱦᱚᱸ ᱢᱮᱱᱟᱜ ᱠᱚᱣᱟ ᱾ ᱵᱷᱤᱰᱤ ᱫᱚ ᱦᱟᱸᱜ ᱠᱷᱟᱡ ᱫᱚᱢᱮ ᱠᱚ ᱱᱚᱝᱜᱟᱨᱟᱜᱼᱟ ᱟᱨ ᱛᱚ ᱦᱟᱸᱜ ᱠᱷᱟᱡ ᱱᱮᱛᱟᱨ ᱡᱟᱹᱯᱩᱫ ᱫᱤᱱ ᱫᱚ ᱚᱱᱟ ᱠᱷᱟᱹᱛᱤᱨ ᱛᱮ ᱡᱟᱹᱥᱛᱤ ᱠᱷᱟᱡ ᱵᱟᱝ ᱠᱚ ᱟᱹᱥᱩᱞ ᱠᱚᱜᱮ ᱭᱟ ᱟᱞᱮ ᱥᱮᱫ ᱫᱚ ᱰᱟᱹᱝᱨᱤ ᱠᱚ ᱢᱮᱱᱟᱜ ᱠᱚᱣᱟ ᱠᱟᱰᱟ ᱠᱚ ᱾
ᱚ ᱟᱪᱪᱷᱟ ᱟᱞᱮᱥᱮᱫ ᱫᱚ ᱜᱚᱝᱠᱮ ᱵᱷᱤᱰᱤ ᱦᱟᱸᱜ ᱱᱚᱝᱨᱟ ᱜᱮ ᱨᱮᱦᱚ ᱠᱚ ᱟᱨᱠᱤ ᱫᱚᱢᱮ ᱠᱚ ᱟᱹᱥᱩᱞ ᱠᱚᱜᱮᱭᱟ ᱾
ᱟᱪᱪᱷᱟ ᱦᱮᱸ ᱟᱫᱚ ᱦᱟᱱᱟ ᱱᱟᱣᱟ ᱴᱚᱴᱷᱟ ᱠᱚᱨᱮ ᱦᱟᱸᱜ ᱠᱷᱟᱡᱽ ᱵᱷᱮᱜᱟᱨ ᱵᱷᱮᱜᱟᱨ
ᱦᱮᱸ ᱦᱮᱸ ᱦᱮᱸ ᱦᱮᱸ ᱾
ᱟᱪᱪᱷᱟ ᱜᱚᱝᱠᱮ ᱛᱮᱦᱮᱧ ᱫᱚ ᱦᱟᱸᱜ ᱠᱷᱟᱡ ᱱᱚᱣᱟ ᱟᱵᱚᱣᱟᱜ ᱢᱟᱹᱡᱷᱤ ᱟᱹᱨᱤ ᱥᱤᱥᱴᱮᱢ ᱱᱤᱭᱮᱹ ᱞᱟᱝ ᱨᱚᱯᱚᱲ ᱟ ᱦᱮᱸᱥᱮ ᱾
ᱢᱟᱹᱡᱷᱤ ᱟᱹᱨᱤ ᱦᱳᱭ ᱜᱚᱝᱠᱮ ᱢᱟᱹᱡᱷᱤ
ᱢᱟᱱᱮ ᱟᱵᱚ-ᱟ ᱾ ᱚᱠᱟ ᱨᱮ ᱛᱟᱦᱮᱸ ᱞᱮ ᱠᱷᱟᱱ ᱚᱠᱟ ᱞᱮᱠᱟ ᱥᱤᱥᱴᱮᱢ ᱛᱮ ᱵᱚᱱ ᱪᱟᱞᱟᱜᱼᱟ ᱱᱚᱜᱼᱚᱱᱟ ᱵᱟᱨᱮ ᱛᱮᱞᱟᱝ ᱨᱚᱯᱚᱲ-ᱟ ᱾
ᱟᱸ ᱦᱳᱭ ᱢᱟ ᱱᱚᱣᱟ ᱤᱫᱤ ᱠᱟᱛᱮ ᱞᱟᱝ ᱨᱚᱯᱚᱲ-ᱟ ᱱᱟᱜ ᱾
ᱟᱪᱪᱷᱟ ᱜᱚᱝᱠᱮ ᱞᱟᱹᱭ ᱢᱮ ᱟᱵᱚ ᱟᱛᱳ ᱴᱚᱞᱟ ᱨᱮ ᱛᱟᱦᱮᱸ ᱞᱮᱱ ᱠᱷᱟᱱ ᱢᱟᱱᱮ ᱚᱠᱚᱭ ᱚᱠᱚᱭ ᱠᱚᱠᱚ ᱛᱟᱦᱮᱱ ᱚᱱᱮ ᱵᱤᱪᱟᱹᱨ ᱠᱚᱨᱮ ᱾
ᱟᱹᱛᱩ ᱫᱤᱥᱚᱢ ᱠᱚᱨᱮ ᱫᱚ ᱦᱟᱸᱜ ᱧᱮᱞᱚᱜ ᱠᱟᱱᱟ ᱱᱩᱠᱩ ᱢᱚᱬᱮ ᱦᱚᱲ ᱠᱚ ᱛᱟᱦᱮᱱ ᱜᱮᱭᱟ ᱱᱩᱠᱩᱣᱟᱜ ᱥᱤᱥᱴᱮᱢ ᱛᱮᱜᱮ ᱩᱱᱠᱩ ᱪᱤᱜ ᱠᱚ ᱞᱟᱹᱭᱟ ᱱᱩᱠᱩᱣᱟᱜ ᱡᱩᱠᱛᱤ ᱞᱮᱠᱟ ᱛᱮ ᱾ ᱱᱮ ᱜᱮ ᱪᱟᱞᱟᱣ ᱵᱟᱲᱟ ᱦᱩᱭᱩᱜ ᱜᱮᱭᱟ ᱾
ᱦᱮᱸ ᱡᱮᱢᱚᱱ ᱜᱚᱝᱠᱮ ᱚᱠᱟ ᱞᱮᱠᱟ ᱢᱟᱥᱮ ᱢᱤᱫ ᱴᱟᱝ ᱢᱤᱫ ᱴᱟᱝ ᱧᱩᱛᱩᱢ ᱞᱟᱹᱭ ᱛᱟᱠᱚ ᱢᱮ ᱾
ᱢᱟᱹᱡᱷᱤ ᱡᱚᱜᱽ ᱢᱟᱹᱡᱷᱤ ᱜᱚᱰᱮᱛ ᱯᱟᱨᱟᱱᱤᱠ ᱟᱨ
ᱟᱨ ᱢᱤᱫ ᱴᱮᱡ ᱫᱚ ᱜᱚᱝᱠᱮ ᱧᱩᱛᱩᱢ ᱫᱚ ᱦᱟᱸᱜ ᱪᱮᱞᱮ ᱠᱚ ᱢᱮᱛᱟᱭᱟ ᱾ ᱚ ᱦᱳᱭ ᱦᱳᱭ ᱜᱚᱝᱠᱮ ᱱᱟᱭᱠᱮ ᱱᱩᱠᱩ ᱢᱚᱬᱮ ᱦᱚᱲ ᱜᱮ ᱦᱟᱸᱜ ᱢᱮᱱᱟᱜ ᱠᱚᱣᱟ ᱛᱚ ᱟᱯᱮᱥᱮᱱ ᱫᱚ ᱱᱩᱠᱩ ᱜᱮ ᱜᱚᱝᱠᱮ ᱥᱮ
ᱦᱮᱸ ᱜᱚᱝᱠᱮ ᱟᱞᱮ ᱥᱮᱫ ᱦᱚᱸ ᱱᱩᱠᱩ ᱜᱮ ᱦᱟᱸᱜ ᱠᱟᱡ ᱾ ᱟᱫᱚ ᱦᱟᱸᱜ ᱠᱷᱟᱡ ᱢᱟᱹᱡᱷᱤᱭᱟᱜ ᱠᱟᱹᱢᱤ ᱦᱚᱨᱟᱧ ᱞᱟᱹᱭ ᱛᱟᱭᱟ ᱦᱮᱸᱥᱮ ᱾
ᱦᱮᱸ ᱦᱮᱸ ᱦᱮᱸ ᱾
ᱢᱟᱹᱡᱷᱤ ᱫᱚ ᱦᱩᱭᱩᱜ ᱠᱟᱱᱟᱭ ᱟᱛᱳ ᱨᱤᱱᱤᱡ ᱫᱚ ᱦᱟᱸᱜ ᱠᱷᱟᱡ ᱡᱷᱚᱛᱚ ᱨᱚᱠᱚᱢ ᱛᱮ ᱢᱟᱱᱮ ᱢᱩᱞ ᱠᱷᱩᱱᱴᱤ ᱛᱟᱦᱮ ᱱᱟᱭ ᱾ ᱢᱟᱱᱮ ᱩᱱᱤᱜᱮ ᱟᱠᱷᱟᱡ ᱟᱥᱚᱞ ᱵᱚᱦᱚᱜ ᱟᱱ ᱦᱚᱲᱮ ᱛᱟᱦᱮ ᱱᱟ ᱾
ᱦᱮᱸ
ᱚᱱᱟ ᱥᱟᱶ ᱛᱮ ᱩᱱᱤᱭᱟᱜ ᱠᱟᱹᱢᱤ ᱠᱚᱫᱚ ᱦᱩᱭᱩᱜ ᱠᱟᱱ ᱛᱟᱭᱟ ᱡᱮ ᱡᱟᱦᱟᱱᱟᱜ ᱟᱛᱳ ᱴᱚᱞᱟ ᱨᱮ ᱠᱟᱹᱭᱡᱟᱹ ᱠᱷᱟᱹᱯᱟᱹᱨᱤ ᱦᱩᱭ ᱞᱮᱱ ᱠᱷᱟᱱ ᱚᱱᱟ ᱠᱚ ᱨᱮᱱᱟᱜ ᱥᱚᱢᱟ ᱫᱷᱟᱱ ᱥᱮ ᱵᱤᱪᱟᱹᱨ ᱢᱤᱜ ᱴᱟᱝ ᱜᱟᱯᱟᱞ ᱢᱟᱨᱟᱣ ᱠᱟᱛᱮᱜ ᱮ ᱤᱭᱟᱹᱭᱟ᱾ ᱥᱚᱞᱦᱮᱭᱟ ᱥᱚᱞᱦᱮ ᱠᱟᱛᱮᱫ ᱟᱫᱚ ᱚᱱᱟ ᱫᱚᱭ ᱠᱟᱹᱭᱡᱟᱹ ᱠᱷᱟᱹᱯᱟᱹᱨᱤ ᱴᱟᱜ ᱮ ᱪᱟᱵᱟᱭᱟ, ᱱᱚᱣᱟ ᱢᱤᱫ ᱴᱟᱝ ᱦᱩᱭ ᱱᱟ ᱛᱟ ᱯᱚᱨᱮ ᱠᱷᱟᱡ ᱵᱟᱯᱞᱟ ᱨᱮᱵᱚᱱ ᱧᱮᱞᱟ ᱵᱟᱯᱞᱟ, ᱵᱟᱯᱞᱟ ᱨᱮ ᱵᱟᱯᱞᱟ ᱨᱮ ᱟᱹᱰᱤ ᱢᱟᱨᱟᱝ ᱮᱱᱮᱢ ᱢᱮᱱᱟᱜ ᱛᱟᱭᱟ ᱢᱟᱹᱡᱷᱤ ᱭᱟᱜ ᱫᱚ, ᱡᱮᱢᱚᱱ ᱢᱟᱱᱮ ᱜᱚᱱᱚᱝ ᱯᱚᱱ ᱡᱚᱠᱷᱚᱱ ᱠᱚ ᱦᱟᱛᱟᱣᱟ ᱛᱚᱠᱷᱚᱱ ᱢᱟᱹᱡᱷᱤ ᱭᱟᱜ ᱫᱟᱭᱤᱛᱛᱚ ᱨᱮ ᱢ ᱢᱤᱷ ᱴᱟᱝ ᱠᱩᱲᱤ ᱜᱤᱫᱽᱨᱟᱹ ᱥᱮ ᱢᱤᱜ ᱴᱟᱝ ᱠᱚᱲᱟ ᱜᱤᱫᱽᱨᱟᱹ ᱠᱚ ᱤᱭᱟᱹᱭ ᱭᱟ ᱢᱟᱱᱮ ᱫᱚᱦᱚᱭ ᱮᱭᱟᱠᱚ᱾
ᱦᱚᱭ᱾
ᱢᱟᱹᱡᱷᱤᱭᱟᱜ ᱫᱟᱭᱤᱛᱛᱚ ᱨᱮ ᱱᱚᱜᱚᱱᱠᱟ᱾ ᱛᱟᱦᱚᱞᱮ ᱜᱚᱝᱠᱮ ᱟᱢ ᱢᱟ ᱱᱟᱭᱠᱮᱭᱟᱜ ᱠᱟᱹᱢᱤ ᱦᱚᱨᱟ ᱠᱚ ᱞᱟᱹᱭ ᱛᱟᱞᱟᱝ ᱢᱮ᱾
ᱱᱟᱭᱠᱮᱭᱟᱜ ᱫᱚ ᱦᱟᱸᱜ ᱟᱵᱩ ᱢᱟᱱᱮ ᱡᱟᱦᱟᱸ ᱛᱤᱱᱟᱹᱜ ᱜᱮ ᱵᱚᱸᱜᱟ ᱵᱩᱨᱩ ᱢᱮᱱᱟᱜ ᱛᱟᱵᱚᱱᱟ ᱵᱟᱦᱟ ᱥᱚᱦᱨᱟᱭ ᱠᱩ᱾ ᱛᱚ ᱱᱩᱭ ᱫᱚ ᱱᱚᱣᱟ ᱠᱚᱨᱮᱜᱮ ᱠᱟᱢᱮᱱᱮ ᱵᱚᱸᱜᱟ ᱵᱩᱨᱩᱭ ᱛᱟᱵᱚᱱᱟᱭ ᱢᱮᱱᱛᱮ᱾ ᱥᱮ ᱵᱟᱯᱞᱟ ᱵᱤᱦᱟᱹ ᱠᱚ
ᱦᱮᱸ᱾ ᱛᱟᱞᱦᱮ ᱜᱚᱝᱠᱮ ᱥᱟᱜ ᱤᱭᱟᱹ ᱚᱱᱮ ᱥᱟᱥᱟᱝ ᱥᱩᱱᱩᱢ ᱵᱚᱸᱜᱟ ᱦᱚᱛᱚ ᱱᱟᱭᱠᱮ ᱜᱮ ᱵᱚᱸᱜᱟᱭᱟ᱾
ᱵᱟᱝ ᱜᱚᱝᱠᱮ ᱩᱱᱟᱹᱜ ᱴᱟᱜ ᱫᱚ ᱦᱟᱜ ᱵᱟᱞᱤᱧ ᱵᱟᱲᱟᱭ ᱠᱟᱫᱟ ᱛᱚ ᱟᱸᱡᱚᱢ ᱵᱟᱲᱟ ᱦᱩᱭ ᱠᱟᱱᱟ ᱟᱨᱠᱤ ᱵᱟᱯᱞᱟ ᱠᱚᱨᱮ ᱦᱚᱸ ᱵᱚᱸᱜᱟᱭ ᱜᱮᱭᱟ ᱥᱮ ᱱᱚᱝᱠᱟ ᱵᱟᱦᱟ ᱥᱚᱦᱚᱨᱟᱭ ᱠᱚᱨᱮ ᱢᱟᱭ ᱵᱚᱸᱜᱟ ᱭᱜᱮ᱾
ᱦᱳᱭ ᱛᱟᱯᱚᱨᱮ ᱧᱮᱞᱚᱜ ᱠᱟᱱᱟ ᱡᱮ ᱪᱷᱟᱹᱴᱭᱟᱹᱨ ᱚᱠᱛᱚ ᱦᱚᱸ ᱢᱟᱹᱡᱷᱤ ᱟᱛᱮᱜ-ᱮ ᱵᱚᱸᱜᱟ ᱵᱩᱨᱩᱭ ᱜᱮᱭᱟ᱾
ᱢᱟᱹᱪᱷᱤ?
ᱢᱟᱡᱷᱤᱧ ᱞᱟᱹᱭᱫᱟ ᱤᱭᱟᱹ ᱱᱟᱭᱠᱮ ᱱᱟᱭᱠᱮ ᱦᱳᱭ᱾
ᱟᱨ ᱱᱚᱜᱚᱭ ᱤᱧᱤᱜ ᱠᱟᱛᱷᱟ ᱜᱤᱧ ᱞᱟᱹᱭᱜᱟ-ᱟ ᱦᱮ ᱱᱩᱭᱟᱜ ᱢᱟᱭ ᱱᱟᱭᱠᱮᱭᱟᱜ ᱠᱟᱹᱢᱤ ᱫᱚᱦᱟᱸᱜ ᱵᱚᱸᱜᱟ ᱵᱩᱨᱩ ᱜᱮ ᱵᱤᱥᱮᱥ ᱠᱟᱭᱛᱮ ᱧᱮᱞᱚᱜ ᱠᱟᱱᱟ ᱱᱩᱤ ᱫᱚ ᱚᱱᱟ ᱜᱮᱛᱟᱭ ᱠᱟᱹᱢᱤ᱾
ᱦᱳᱭ ᱜᱚᱝᱠᱮ ᱚᱱᱟ ᱛᱟᱯᱚᱨᱮ ᱤᱧ ᱦᱟᱠᱟᱡ ᱜᱚᱰᱮᱛᱟᱜ ᱠᱟᱹᱢᱤᱧ ᱞᱟᱹᱭᱜ-ᱟ ᱜᱚᱰᱮᱛ ᱫᱚ ᱪᱮᱫ ᱠᱚᱭ ᱪᱤᱠᱟᱹᱭᱟ ᱠᱷᱟᱡ ᱟᱛᱩ ᱴᱚᱞᱟ ᱨᱮ ᱡᱟᱦᱟᱱᱟᱜ ᱜᱮ ᱵᱤᱪᱟᱹᱨ ᱟᱪᱟᱨ ᱦᱩᱭ ᱞᱮᱱᱠᱷᱟᱱ ᱜᱚᱰᱮᱛ ᱫᱚ ᱟᱠᱷᱟᱡ ᱚᱲᱟᱜ ᱚᱲᱟᱜ ᱮ ᱪᱟᱞᱟᱜ ᱛᱮ ᱦᱚᱦᱚ ᱡᱟᱣᱨᱟ ᱠᱚᱣᱟᱭ᱾ ᱡᱮ ᱯᱷᱟᱱᱟᱱᱟ ᱣᱟᱜ ᱛᱮᱦᱮᱧ ᱫᱚ ᱵᱤᱪᱟᱹᱨ ᱦᱩᱭᱩᱜ ᱛᱟᱭᱟ ᱛᱮᱦᱮᱧ ᱡᱚᱛᱚ ᱦᱚᱲ ᱥᱟᱱᱟᱢ ᱠᱚᱜᱮ ᱢᱟᱡᱷᱤᱭᱟᱜ ᱪᱷᱟᱴᱠᱟ ᱨᱮᱵᱚᱱ ᱡᱟᱣᱨᱟᱜ ᱢᱟ᱾ ᱥᱮ ᱡᱟᱦᱟᱱᱟᱜ ᱜᱮ ᱵᱚᱸᱜᱟ ᱵᱩᱨᱩ ᱨᱮᱱᱟᱜ ᱟᱵᱚᱣᱟᱜ ᱠᱟᱹᱢᱤᱦᱚᱨᱟ ᱛᱟᱦᱮᱱᱟ᱾ ᱡᱮᱢᱚᱱ ᱵᱟᱦᱟ, ᱛᱟᱨᱯᱚᱨᱮ ᱢᱟᱜ ᱢᱚᱬᱮ ᱱᱚᱣᱟ ᱠᱚ ᱵᱟᱠᱷᱨᱟ ᱛᱮ ᱡᱟᱦᱟᱸ ᱛᱤᱱᱟᱹᱜ ᱪᱟᱸᱫᱟ ᱵᱷᱟᱫᱟ ᱥᱮ ᱡᱟᱦᱟᱸ ᱛᱤᱱᱟᱹᱜ ᱢᱟᱱᱮ ᱪᱟᱣᱞᱮ ᱠᱚ ᱦᱟᱺᱰᱤ ᱫᱚᱦᱚ ᱞᱟᱹᱜᱤᱫ ᱱᱚᱣᱟ ᱠᱚ ᱦᱟᱠᱷᱟᱡ ᱮᱢ ᱟᱹᱜᱩᱭᱟ᱾ ᱟᱹᱜᱩ ᱠᱟᱛᱮᱫ ᱩᱱᱤ ᱦᱟᱠᱷᱟᱡ ᱥᱮᱨᱢᱟ ᱨᱮ ᱢᱤᱫ ᱫᱷᱟᱣ ᱦᱟᱠᱷᱟᱡ ᱠᱩᱲᱟᱹᱭ ᱵᱚᱱ ᱮᱢᱟᱭᱟ᱾ ᱠᱩᱲᱟᱹᱭ ᱫᱚᱵᱚᱱ ᱮᱢᱟᱭᱟ ᱦᱳᱲᱳ ᱟᱨ ᱠᱤᱪᱷᱩ ᱠᱟᱭᱤᱴ ᱠᱟᱹᱣᱰᱤ ᱱᱮᱛᱟᱨ ᱫᱚ ᱧᱮᱞᱚᱜ ᱠᱟᱱᱟ ᱡᱟᱦᱟᱸᱭ ᱠᱟᱹᱣᱰᱤ ᱵᱟᱝᱠᱚ ᱮᱢ ᱫᱟᱲᱮᱜ ᱠᱟᱱᱟ ᱩᱱᱠᱩ ᱫᱚ ᱦᱳᱲᱳ ᱠᱚ ᱮᱢᱚᱜᱼᱟ ᱟᱨ ᱡᱟᱦᱟᱸᱭ ᱦᱳᱲᱳ ᱤᱭᱟᱹ ᱚᱱᱮ ᱚᱝᱠᱟ᱾
ᱦᱳᱭ ᱩᱝᱠᱮ ᱟᱞᱮ ᱥᱮᱜ ᱦᱚᱸ ᱱᱚᱝᱠᱟ ᱞᱮᱠᱟ ᱜᱮ ᱢᱮᱱᱟᱜ ᱟᱠᱟᱜᱼᱟ ᱦᱟᱜ ᱛᱚ ᱜᱚᱝᱠᱮ ᱩᱱᱭ ᱡᱮ ᱜᱩᱰᱮᱛ ᱛᱮ ᱦᱚᱦᱚᱭᱟ ᱢᱟᱱᱮ ᱟᱫᱚᱢ ᱥᱮᱜ ᱢᱟᱱᱮ ᱟᱢᱫᱟ ᱡᱟᱭᱜᱟ ᱠᱟᱛᱮᱜ ᱧᱮᱞ ᱦᱩᱭ ᱠᱟᱱᱟ ᱠᱤ ᱚᱲᱟᱜ ᱚᱲᱟᱜ ᱵᱚᱞᱚ ᱠᱟᱛᱮᱜ ᱠᱚ ᱦᱚᱦᱚᱭᱟ ᱟᱫᱚᱢ ᱥᱮᱫ ᱫᱚ ᱵᱟᱠᱷᱟᱡ ᱫᱚ ᱟᱨ ᱴᱟᱢᱟᱠ ᱟᱛᱮᱜ ᱜᱮ ᱨᱩ ᱨᱩᱛᱮ ᱡᱟᱦᱟᱸ ᱢᱮᱱᱟᱜ ᱛᱟᱵᱚᱱᱟ ᱠᱩᱞᱦᱤ ᱠᱩᱞᱦᱤ ᱛᱮ ᱨᱩ ᱨᱩ ᱛᱮ ᱦᱚᱸ ᱦᱚᱸᱦᱚᱸ ᱛᱮ ᱪᱟᱞᱟᱣ ᱟᱯᱮᱥᱮᱜ ᱫᱚ ᱚᱠᱟᱞ ᱞᱮᱠᱟ ᱢᱮᱱᱟᱜ ᱟᱠᱟᱜᱼᱟ?
ᱟᱞᱮᱥᱮᱜ ᱫᱚ ᱜᱚᱝᱠᱮ ᱚᱲᱟᱜ ᱚᱲᱟᱜ ᱛᱮᱜᱮ ᱠᱷᱟᱡ ᱮ ᱦᱚᱦᱚᱭ
ᱚ ᱟᱪᱪᱷᱟ ᱟᱞᱮ ᱥᱮᱜ ᱦᱟᱸᱡ ᱜᱚᱝᱠᱮ ᱠᱩᱞᱦᱤᱴᱟᱜ ᱟᱹᱰᱤ ᱡᱷᱟᱹᱞ ᱧᱚᱜ ᱜᱮᱛᱟᱞᱮᱭᱟ ᱛᱟᱦᱞᱮ ᱛᱤᱱᱟᱹᱜ ᱚᱲᱟᱜ ᱵᱚᱞᱚᱜᱼᱟ ᱴᱟᱢᱟᱠᱮ ᱜᱚᱜ ᱠᱮᱫ ᱛᱮ ᱟᱨᱠᱤ ᱠᱩᱞᱦᱤ ᱠᱩᱞᱦᱤ ᱛᱮ ᱨᱩ-ᱨᱩ ᱛᱮ ᱪᱟᱞᱟᱜᱼᱟ ᱟᱨ ᱟᱱᱟᱭ ᱞᱟᱹᱭ ᱤᱫᱤᱭᱟᱭ᱾
ᱦᱮᱸ ᱜᱚᱝᱠᱮ ᱚᱱᱠᱟᱜᱮ ᱦᱟᱸᱠᱷᱟᱡ ᱨᱟᱹᱥᱤ ᱠᱩᱞᱦᱤ ᱠᱚᱨᱮᱜ ᱫᱚ ᱚᱱᱠᱟ ᱜᱮᱠᱚ ᱢᱟᱱᱟᱜ ᱤᱭᱟᱹᱭᱟᱹᱭᱜᱼᱟ, ᱵᱟᱠᱷᱟᱱ ᱚᱲᱟᱜ ᱨᱮ ᱦᱚᱲᱮ ᱧᱟᱢ ᱠᱚᱣᱟ ᱥᱮ ᱵᱟᱝ ᱦᱮᱸᱥᱮ?
ᱦᱩᱸ ᱦᱩᱸ ᱦᱩᱸ ᱦᱩᱸ ᱚᱱᱟ ᱠᱷᱟᱹᱛᱤᱨ ᱜᱮ ᱠᱩᱞᱦᱤ ᱠᱩᱞᱦᱤ ᱛᱮ ᱦᱚᱦᱚᱭ ᱜᱮ᱾
ᱟᱪᱪᱷᱟ ᱜᱚᱝᱠᱮ ᱛᱟᱦᱚᱞᱮ ᱡᱚᱜᱽ ᱢᱟᱹᱡᱷᱤᱭᱟᱜ ᱠᱟᱹᱢᱤ ᱦᱚᱨᱟ ᱠᱚ ᱢᱟ ᱞᱟᱹᱭ ᱛᱟᱞᱟᱝ ᱢᱮ ᱪᱮᱫ ᱛᱟᱭ ᱠᱟᱹᱢᱤ?
ᱡᱚᱜ ᱢᱟᱡᱷᱤᱟᱜ ᱠᱟᱹᱢᱤ ᱫᱚ ᱦᱟᱸᱜ ᱚᱱᱠᱟ ᱞᱮᱠᱟ ᱫᱚ ᱵᱟᱹᱧ ᱵᱟᱲᱟᱭᱟ ᱟᱨᱠᱤ ᱟᱸᱡᱚᱢ ᱠᱟᱹᱫᱟᱹᱧ ᱵᱟᱝᱢᱟ ᱩᱱᱤ ᱫᱚ ᱟᱨᱠᱤ ᱚᱠᱟᱨᱮ ᱰᱟᱹᱝᱜᱩᱭᱟᱹ ᱠᱚᱲᱟ ᱠᱚ ᱟᱨᱠᱤ ᱥᱟᱢᱵᱽᱲᱟᱣ ᱠᱚᱣᱟᱭ ᱢᱮᱱᱛᱮ ᱟᱫᱚ ᱪᱮᱜ ᱠᱟᱹᱢᱤ ᱠᱚᱫᱚᱭ ᱥᱟᱢᱵᱽᱲᱟᱣ ᱠᱩ ᱦᱟᱸᱜ ᱱᱚᱝᱠᱟ ᱠᱚᱫᱚ ᱵᱟᱹᱞᱤᱧ ᱵᱟᱰᱟᱭ ᱟᱠᱟᱫᱟ᱾
ᱴᱷᱤᱠ ᱟᱪᱷᱮ ᱢᱟ ᱤᱧ ᱛᱟᱦᱚᱞᱮᱧ ᱞᱟᱹᱭᱮᱫᱟ ᱡᱚᱜᱽ ᱢᱟᱺᱡᱷᱤ-ᱟᱜ ᱠᱟᱹᱢᱤ ᱫᱚ ᱦᱩᱭᱩᱜ ᱠᱟᱱ ᱛᱟᱭᱟ ᱱᱚᱜᱼᱚᱭ ᱪᱮ ᱢᱟᱱᱮ ᱟᱹᱛᱩ ᱴᱚᱞᱟ ᱠᱚᱨᱮ ᱱᱟ ᱠᱷᱟᱡ ᱡᱟᱦᱟᱸᱭ ᱰᱟᱺᱜᱩᱣᱟᱹ ᱠᱩᱲᱤ ᱰᱟᱺᱜᱩᱣᱟᱹ ᱠᱚᱲᱟ ᱠᱚ ᱢᱮᱱᱟᱜ ᱠᱚᱣᱟ ᱩᱱᱠᱩ ᱦᱟᱠᱟᱡ ᱦᱟᱴ ᱯᱟᱛᱟ ᱥᱮᱫᱟᱭ ᱢᱟᱠᱚ ᱪᱟᱞᱟᱜ ᱛᱟᱦᱮᱸᱜᱼᱟ ᱫᱚᱢᱮᱞ ᱫᱚᱢᱮᱞ ᱟᱫᱚ ᱩᱱᱠᱩ ᱠᱷᱟᱡ ᱧᱮᱞ ᱥᱟᱢᱴᱟᱣ ᱠᱚᱣᱟᱭ, ᱥᱮ ᱤᱫᱤ ᱠᱚᱣᱟᱭ ᱟᱹᱜᱩ ᱠᱚᱣᱟᱭ ᱠᱤᱢᱵᱟ ᱥᱮᱸᱫᱽᱨᱟ ᱛᱮ ᱤᱫᱤ ᱠᱚᱣᱟᱭ, ᱚᱱᱟ ᱥᱟᱶᱛᱮ ᱡᱮᱢᱚᱱ ᱛᱤᱨᱞᱟᱹ ᱠᱚᱦᱚᱸ ᱡᱟᱦᱟᱸ ᱥᱮᱫ ᱪᱟᱠᱚᱞᱛᱟᱹᱲᱤ ᱯᱟᱛᱟ ᱛᱟᱦᱮᱸ ᱞᱮᱱᱟ, ᱚᱱᱛᱮ ᱤᱫᱤ ᱠᱚ ᱛᱟᱦᱮᱸᱜᱼᱟ ᱚᱱᱟ ᱯᱚᱨᱮ ᱟᱹᱜᱩ ᱚᱠᱛᱚ ᱟᱹᱜᱩ ᱠᱚᱣᱟᱭ ᱚᱲᱟᱜ ᱛᱮ ᱚᱱᱟ ᱜᱮᱛᱟᱭ ᱦᱟᱠᱷᱟᱡ ᱡᱚᱜᱽ ᱢᱟᱹᱡᱷᱤᱭᱟᱜ ᱠᱟᱹᱢᱤ ᱫᱚ ᱛᱟᱦᱚᱞᱮ ᱜᱚᱝᱠᱮ ᱮ ᱢᱟᱱᱮ ᱚᱱᱮ ᱠᱩᱲᱤ ᱜᱤᱫᱽᱨᱟᱹ ᱵᱟᱯᱞᱟ ᱚᱠᱛᱚ ᱚᱱᱮ ᱢᱤᱫᱴᱟᱝ ᱥᱤᱸᱫᱽᱨᱟᱹᱫᱟᱱ ᱞᱟᱦᱟᱨᱮ ᱢᱤᱫᱴᱟᱝ ᱜᱟᱢᱪᱷᱟ ᱠᱚ ᱮᱢᱟᱜ ᱫᱚ ᱟᱱᱮ ᱡᱟᱶᱟᱭ ᱠᱚᱲᱟᱣᱟᱜ ᱟᱨ ᱵᱟᱹᱦᱩ ᱠᱩᱲᱤᱭᱟᱜ ᱛᱟᱞᱟᱢᱟᱞᱟ ᱨᱮ ᱢᱤᱫᱴᱟᱝ ᱜᱟᱢ ᱡᱟᱦᱟ ᱠᱚ ᱮᱢᱟᱜ ᱫᱚ ᱚᱱᱟ ᱜᱟᱢᱪᱷᱟ ᱫᱚ ᱪᱮᱫ ᱠᱷᱟᱹᱛᱤᱨ ᱛᱮ ᱠᱚ ᱮᱢᱟᱜᱼᱟ ᱠᱟᱹᱴᱤᱡ ᱮᱢ ᱞᱟᱹᱭ ᱫᱟᱲᱮᱭᱟᱜᱼᱟ?
ᱵᱟᱝ ᱜᱚᱝᱠᱮ ᱱᱚᱣᱟ ᱫᱚ ᱴᱷᱤᱠ ᱵᱟᱹᱞᱤᱧ ᱵᱟᱰᱟᱭᱟ ᱠᱤᱱᱛᱩ ᱮᱢᱟᱜ ᱜᱮᱭᱟ ᱠᱚ ᱢᱮᱱᱛᱮ ᱱᱚᱣᱟ ᱫᱚ ᱦᱟᱜ ᱧᱮᱞ ᱟᱹᱜᱩ ᱦᱩᱭ ᱟᱠᱟᱱ ᱜᱮᱭᱟ ᱟᱨᱠᱚ ᱮᱢᱟᱜ ᱠᱟᱱ ᱜᱮᱭᱟ᱾
ᱦᱮᱸ ᱱᱚᱣᱟ ᱫᱚ ᱟᱱᱠᱷᱟᱡ ᱤᱧ ᱞᱟᱹᱭᱮᱜ ᱱᱚᱜᱼᱚᱭ ᱡᱮ ᱡᱚᱜᱽᱢᱟᱺᱡᱷᱤ ᱩᱱᱫᱤᱱ ᱩᱱᱤ ᱠᱩᱲᱤ ᱜᱤᱫᱽᱨᱟᱹᱭ ᱧᱮᱞ ᱦᱟᱨᱟ ᱠᱮᱫᱮᱭᱟ ᱥᱮ ᱩᱱᱤᱭᱟᱜ ᱫᱟᱭᱤᱛᱛᱚ ᱨᱮ ᱛᱟᱦᱮᱸ ᱞᱮᱱᱟᱭ ᱟᱫᱚ ᱚᱱᱟ ᱵᱟᱠᱷᱨᱟ ᱛᱮ ᱩᱱᱤ ᱫᱚ ᱯᱟᱣᱱᱟᱭ ᱠᱚᱠᱚᱭ ᱠᱟᱱᱟ ᱯᱟᱣᱱᱟ ᱵᱚᱞᱛᱮ ᱡᱟᱦᱟᱱᱟᱜ ᱢᱤᱫᱴᱟᱝ ᱫᱷᱩᱛᱤ ᱠᱚᱠᱚᱭ ᱠᱟᱱᱟᱭ᱾ ᱡᱮ ᱡᱚᱛ ᱠᱷᱚᱱᱟᱜ ᱵᱟᱝᱠᱚ ᱮᱢᱟᱭᱟ ᱦᱮᱸ ᱡᱚᱛ ᱠᱷᱚᱱᱟᱜ ᱵᱟᱝᱠᱚ ᱮᱢᱟᱭᱟ ᱛᱚᱛ ᱠᱷᱚᱱᱟᱜ ᱚᱱᱟ ᱜᱟᱢᱪᱷᱟᱴᱟ ᱛᱚ ᱵᱟᱭ ᱞᱟᱲᱟᱭᱟ᱾
ᱚ ᱟᱪᱪᱷᱟ ᱟᱪᱪᱷᱟ᱾ ᱢᱟᱱᱮ ᱩᱱᱤ ᱫᱚ ᱛᱟᱦᱚᱞᱮ ᱩᱱ ᱨᱮᱜᱮ ᱚᱱᱟ ᱯᱟᱣᱱᱟ ᱫᱚᱭ ᱠᱷᱚᱠᱚᱭᱟ, ᱚ ᱟᱪᱪᱷᱟ᱾ ᱚᱱᱟ ᱡᱟᱦᱟᱸ ᱜᱟᱢᱪᱷᱟ ᱠᱚ ᱢᱟᱱᱮ ᱛᱟᱞᱟ ᱨᱮᱠᱚ ᱟᱹᱜᱩ ᱠᱚᱜᱼᱟ ᱢᱟᱱᱮ ᱚᱱᱟ ᱜᱟᱢᱪᱷᱟ ᱜᱮ ᱟᱭᱟᱜ ᱠᱟᱱ ᱜᱮᱭᱟ
ᱵᱟᱝ ᱵᱟᱝ ᱚᱱᱟ ᱫᱚ ᱠᱷᱟᱡ ᱚᱱᱟ ᱜᱟᱢᱪᱷᱟ ᱫᱚ ᱟᱭᱟᱜ ᱠᱟᱱᱟ ᱢᱮᱱᱠᱷᱟᱱ ᱡᱟᱦᱟᱸᱭ ᱱᱟᱠᱷᱟᱱᱡ ᱩᱱᱠᱩ ᱡᱟᱶᱟᱭ ᱛᱚᱨᱚᱯ ᱥᱮᱫ ᱠᱷᱚᱱᱟᱜ ᱠᱚ ᱦᱤᱡᱩᱜᱼᱟ, ᱚᱝᱠᱩ ᱦᱟᱸᱡ ᱠᱷᱟᱡ ᱮ ᱠᱷᱚᱭ ᱠᱷᱚᱭ ᱠᱚᱣᱟ᱾
ᱟᱪᱪᱷᱟ ᱚᱱᱟ ᱫᱚᱜ ᱛᱟᱦᱚᱞᱮ ᱡᱟᱢᱟᱭ ᱛᱚᱨᱚ ᱥᱮᱫ ᱜᱮᱠᱚ ᱮᱢᱟᱭᱟᱠᱚ᱾
ᱦᱮᱸ ᱦᱮᱸ᱾
ᱟᱪᱪᱷᱟ ᱟᱹᱰᱤ ᱱᱟᱯᱟᱭ ᱜᱚᱝᱠᱮ ᱵᱟᱝᱞᱤᱧ ᱵᱟᱲᱟᱭᱮᱫ ᱠᱟᱱ ᱛᱟᱦᱮᱱᱟ ᱞᱟᱹᱭ ᱟᱜ ᱞᱤᱧᱟᱹᱵᱤᱱ᱾
ᱦᱩᱭ ᱯᱟᱨᱟᱱᱤᱠ ᱟᱜ ᱠᱟᱹᱴᱤᱡ ᱞᱟᱹᱭ ᱛᱟᱞᱟᱝ ᱢᱮ᱾
ᱯᱟᱨᱟᱱᱤᱠ ᱟᱠᱟᱜ ᱦᱚᱸ ᱜᱚᱝᱠᱮ ᱚᱱᱠᱟ ᱞᱮᱠᱟ ᱫᱚ ᱵᱟᱲᱟᱭ ᱵᱟᱹᱱᱩᱜ ᱟᱠᱟᱫᱟ ᱡᱩᱫᱤ ᱵᱤᱱ ᱵᱟᱲᱟᱭ ᱠᱷᱟᱱ ᱟᱵᱤᱱ ᱜᱮ ᱞᱟᱹᱭ ᱵᱤᱱ᱾
ᱯᱟᱨᱟᱱᱤᱠ ᱟᱜ ᱫᱚ ᱦᱩᱭᱩᱜ ᱠᱟᱱᱟ ᱡᱟᱦᱟᱱᱟᱜ ᱠᱷᱟᱡ ᱟᱛᱳ ᱴᱚᱞᱟ ᱠᱚᱨᱮᱜ ᱵᱤᱪᱟᱹᱨ ᱠᱚ ᱵᱟᱝ ᱥᱚᱞᱦᱮ ᱜᱟᱱᱚᱜᱼᱟ ᱚᱱᱟᱛᱮ ᱠᱷᱟᱡ ᱩᱱᱤ ᱫᱚ ᱵᱟᱠᱷᱟᱡ ᱢᱟᱨᱟᱝ ᱢᱟᱨᱟᱝ ᱡᱟᱦᱟᱸ ᱵᱤᱪᱟᱹᱨ ᱢᱮᱱᱟᱜ ᱛᱟᱵᱚᱱᱟ ᱚᱱᱟ ᱠᱚ ᱥᱟᱞᱟᱜ ᱡᱚᱯᱲᱟᱭ ᱛᱟᱦᱮᱱᱟ ᱥᱮ ᱚᱱᱟ ᱠᱚ ᱥᱟᱞᱟᱜ ᱮ ᱡᱳᱜᱟᱡᱳᱜᱟ᱾ ᱱᱚᱜᱼᱚᱭ ᱱᱚᱝᱠᱟ ᱴᱟᱭᱤᱯ ᱟᱠᱷᱟᱡ ᱵᱟᱲᱟᱭ ᱢᱮᱱᱟᱜᱼᱟ ᱤᱧᱦᱚ ᱠᱷᱟᱡ ᱩᱱᱟᱹᱜᱴᱟᱜ ᱫᱚ ᱵᱟᱹᱧ ᱵᱟᱲᱟᱭᱟ ᱱᱚᱣᱟ ᱵᱤᱥᱚᱭ ᱛᱚ,
ᱢᱟᱱᱮ ᱩᱱᱤ ᱦᱚᱸ ᱢᱟᱱᱮ ᱢᱟᱹᱡᱷᱤ ᱞᱮᱠᱟᱜᱮ ᱟᱨᱠᱤ ᱵᱤᱪᱟᱹᱨ ᱠᱚᱨᱮ ᱜᱮ ᱵᱤᱪᱟᱹᱨ ᱤᱫᱤ ᱠᱟᱛᱮ ᱠᱟᱛᱷᱟᱭ ᱞᱟᱹᱭᱟᱭ ᱵᱤᱥᱤ, ᱟᱪᱪᱷᱟ ᱟᱪᱪᱷᱟ ᱟᱹᱰᱤ ᱱᱟᱯᱟᱭ ᱜᱚᱝᱠᱮ,
ᱛᱟᱦᱚᱞᱮ ᱜᱚᱝᱠᱮ ᱟᱯᱮ ᱫᱤᱥᱚᱢ ᱥᱮᱫ ᱫᱚ ᱱᱤᱛᱚᱜ ᱫᱚ ᱵᱟᱯᱞᱟ ᱫᱚ ᱚᱠᱟ ᱞᱮᱠᱟ ᱧᱮᱞᱚᱜ ᱠᱟᱱᱟ ᱢᱟᱱᱮ ᱚᱱᱟ ᱥᱟᱨ ᱥᱟᱹᱜᱩᱱ ᱵᱟᱯᱞᱟ ᱧᱮᱞᱚᱜ ᱠᱟᱱᱟ ᱥᱮ ᱟᱸᱜᱤᱨ ᱧᱟᱯᱟᱢ ᱵᱟᱯᱞᱟ ᱡᱟᱹᱥᱛᱤ ᱧᱮᱞᱚᱜ ᱠᱟᱱᱟ?
ᱟᱞᱮ ᱥᱮᱫ ᱫᱚ ᱦᱟᱸᱜ ᱜᱚᱢᱠᱮ ᱱᱚᱣᱟ ᱵᱟᱯᱞᱟ ᱢᱟ ᱦᱟᱜ ᱟᱸᱡᱚᱢ ᱵᱟᱲᱟ ᱦᱩᱭ ᱟᱠᱟᱱᱟ ᱟᱢᱫᱟ ᱨᱚᱠᱚᱢ ᱜᱮ ᱵᱟᱯᱞᱟ ᱢᱮᱱᱟᱜ ᱛᱟᱵᱚᱱᱟ ᱱᱚᱣᱟ ᱥᱟᱨ ᱥᱟᱹᱜᱩᱱ ᱟᱨ ᱟᱹᱜᱤᱨ ᱵᱟᱯᱞᱟ ᱜᱮ ᱵᱮᱥ ᱧᱮᱞᱚᱜ ᱠᱟᱱ ᱛᱟᱞᱮᱭᱟ᱾
ᱦᱳᱭ᱾ ᱟᱞᱮ ᱫᱤᱥᱚᱢ ᱥᱮᱫ ᱫᱚ ᱜᱚᱝᱠᱮ ᱟᱹᱰᱤ ᱫᱩᱠ ᱨᱮᱱᱟᱜ ᱠᱟᱛᱷᱟ ᱡᱷᱚᱛᱚ ᱦᱚᱲᱜᱮ ᱟᱸᱜᱤᱨ ᱵᱟᱯᱞᱟ ᱛᱮᱜᱮ ᱠᱚ ᱵᱟᱯᱞᱟᱜ ᱠᱟᱱᱟ᱾ ᱢᱮᱱᱠᱷᱟᱱ ᱥᱟᱨ ᱥᱟᱹᱜᱩᱱ ᱵᱟᱯᱞᱟ ᱡᱟᱦᱟᱸ ᱵᱟᱹᱨᱭᱟᱹᱛ ᱟᱛᱮ ᱵᱚᱱ ᱪᱟᱞᱟᱜᱼᱟ, ᱚᱱᱟ ᱠᱚᱫᱚ ᱵᱟᱝᱠᱷᱟᱡ ᱱᱮᱛᱟᱨ ᱫᱚ ᱵᱟᱝ ᱧᱟᱢᱚᱜ ᱠᱟᱱᱟ ᱵᱟᱝ ᱧᱟᱢᱚᱜ ᱠᱟᱱᱟ ᱵᱟᱹᱨᱭᱟᱹᱛ ᱠᱚᱦᱚᱸ ᱟᱜᱠᱷᱟᱡ ᱪᱟᱵᱟᱜ ᱠᱟᱱᱟ ᱚᱱᱟ ᱨᱟᱹᱥᱠᱟᱹ ᱠᱚᱦᱚᱸ ᱠᱷᱟᱡ ᱵᱟᱝ ᱧᱟᱢᱚᱜ ᱠᱟᱱᱟ᱾
ᱛᱟᱦᱚᱞᱮ ᱜᱚᱝᱠᱮ ᱫᱚᱝ ᱮᱱᱮᱡ ᱠᱚᱫᱚ ᱦᱟᱸᱜ ᱛᱟᱦᱞᱮ ᱯᱮ ᱧᱟᱢᱮᱫ ᱠᱟᱱ ᱜᱮᱭᱟ ᱥᱮ ᱵᱟᱝ ᱵᱟᱯ
ᱵᱟᱝ ᱵᱟᱝ ᱥᱮᱫᱟᱭ ᱚᱠᱟ ᱞᱮᱠᱟ ᱧᱟᱢᱚᱜ ᱛᱟᱦᱮᱸᱜᱼᱟ ᱱᱮᱛᱟᱨ ᱫᱚ ᱚᱱᱟ ᱠᱚᱫᱚ ᱵᱟᱝ ᱧᱟᱢᱚᱜ ᱠᱟᱱᱟ᱾
ᱛᱟᱦᱚᱞᱮ ᱟᱫ ᱪᱟᱵᱟᱜ ᱠᱟᱱᱟ ᱛᱟᱦᱚᱞᱮ ᱫᱚᱝ ᱮᱱᱮᱡ ᱠᱚ ᱟᱥᱛᱮ ᱟᱥᱛᱮ ᱵᱟᱝ?
ᱦᱮᱸ ᱟᱫᱚ ᱱᱚᱝᱠᱟ ᱡᱚᱛᱚ ᱦᱚᱲ ᱥᱟᱱᱟᱢ ᱦᱚᱲ ᱡᱩᱫᱤ ᱟᱸᱜᱤᱨ ᱵᱟᱯᱞᱟᱜ ᱟᱠᱚ ᱛᱟᱦᱚᱞᱮ ᱪᱤᱠᱟᱹ ᱛᱮᱫᱚ ᱫᱚᱝ ᱮᱱᱮᱡ ᱠᱚᱫᱚᱢ ᱧᱟᱢᱟ᱾
ᱦᱮᱸ ᱜᱚᱝᱠᱮ ᱟᱞᱮᱥᱮᱫ ᱦᱚᱸ ᱡᱩᱫᱤᱭᱚ ᱠᱚ ᱟᱸᱜᱤᱨ ᱵᱟᱯᱞᱟᱜ ᱠᱟᱱᱟ ᱛᱟᱦᱚᱞᱮ
ᱦᱮᱸ ᱦᱮᱞᱳᱣ, ᱜᱚᱝᱠᱮ ᱟᱸᱡᱚᱢᱚᱜ ᱠᱟᱱᱟ?